ᱦᱮᱸ ᱵᱚᱭᱦᱟ ᱡᱚᱦᱟᱨ ᱜᱮ
ᱦᱮ ᱡᱚᱦᱟᱨ ᱜᱮ
ᱪᱮᱫ ᱪᱤᱠᱟᱭ ᱫᱟᱢ ᱱᱤᱛᱚᱜ?
ᱟᱨ ᱱᱤᱛᱳᱜ ᱫᱟᱠᱟ ᱡᱚᱢ ᱵᱟᱲᱟ ᱦᱩᱭᱱᱟ᱾
ᱚ ᱪᱮᱫ ᱯᱮ ᱛᱩᱞ ᱞᱮᱫᱟ? ᱤᱧ ᱦᱚᱸ ᱱᱚᱜ ᱡᱚᱢ ᱵᱟᱲᱟ ᱠᱟᱛᱮ ᱱᱚᱜᱼ ᱢᱟᱨᱥᱟᱞ ᱨᱮ ᱢᱤᱱᱟᱹᱧᱟ᱾
ᱚ ᱠᱟᱹᱴᱤᱡ ᱡᱤᱞ ᱟᱹᱜᱩ ᱦᱩᱭ ᱞᱮᱱ ᱛᱟᱦᱮᱸ ᱚᱱᱟᱜᱮ ᱩᱛᱩ ᱵᱟᱲᱟ ᱦᱩᱭᱱᱟᱞ ᱞᱮ ᱡᱚᱢ ᱠᱮᱫᱟ᱾
ᱟᱨ ᱜᱚᱨᱚᱢ ᱪᱮᱫ ᱞᱮᱠᱟ ᱵᱩᱡᱟᱹᱜ ᱠᱟᱱᱟ?
ᱟ ᱜᱚᱨᱚᱢ ᱫᱚ ᱯᱨᱚᱪᱩᱨ ᱵᱩᱡᱩᱜ ᱠᱟᱱᱟ ᱫᱚᱢᱮ ᱜᱮ ᱟᱫᱚ ᱦᱚᱞᱟ ᱢᱟᱫᱷᱮᱨ ᱫᱚᱢᱮ ᱥᱤᱛᱩᱝ ᱠᱟᱱ ᱛᱟᱦᱮᱸ ᱛᱚ
ᱚ ᱛᱟᱦᱚᱞᱮ ᱟᱯᱮ ᱚᱱᱛᱮ ᱫᱟᱜ ᱡᱟᱹᱲᱤ ᱠᱚ ᱡᱚᱞᱚ ᱞᱮᱫᱟ ᱥᱮ ᱵᱟᱝ?
ᱫᱟᱜ ᱡᱟᱹᱲᱤ ᱦᱚᱞᱟ ᱨᱮᱱᱟᱜ ᱠᱟᱹᱴᱤᱡ ᱦᱟᱞᱠᱟ ᱠᱚᱨᱮ ᱡᱚᱨᱚ ᱞᱮᱫᱟᱭ ᱛᱮᱦᱤᱧ ᱫᱚ ᱫᱟᱜ ᱡᱟᱹᱲᱤ ᱠᱚᱫᱚ ᱵᱟᱹᱱᱩᱜᱼᱟ ᱟᱫᱚ ᱚᱱᱟ ᱫᱟᱜ ᱡᱟᱹᱲᱤ ᱠᱷᱟᱹᱛᱤᱨ ᱜᱮ ᱟᱨᱚ ᱡᱟᱥᱥᱛᱤ ᱜᱚᱨᱚᱢ ᱠᱚᱱᱟ
ᱦᱮᱸ ᱢᱟᱱᱮ ᱴᱟᱴᱠᱟ ᱴᱟᱴᱠᱟ ᱚᱱᱟ ᱫᱟᱜ ᱡᱟᱹᱲᱤ ᱠᱚ ᱤᱭᱟᱹᱭ ᱮᱫᱟ ᱛᱟᱯᱚᱨᱮ ᱞᱟᱟᱨ ᱨᱮᱱᱟᱜ ᱢᱟᱱᱮ ᱵᱷᱟᱵᱴᱟ ᱨᱟᱠᱟᱵ ᱟᱵᱚᱱ ᱠᱟᱱᱟ ᱛᱟᱦᱚᱞᱮ ᱟᱨᱚ ᱡᱟᱹᱥᱛᱤ ᱢᱟᱱᱮ ᱜᱚᱨᱚᱢ ᱵᱩᱡᱷᱟᱹ ᱜᱚᱨᱚᱢ ᱛᱟᱦᱮᱱ ᱜᱮᱭᱟ ᱛᱟᱦᱮᱱᱟ ᱟᱢ ᱫᱚ
ᱤᱧ ᱫᱚ ᱱᱤᱛᱚᱜ ᱫᱚ ᱵᱟᱡᱟᱨ ᱥᱮᱫ ᱨᱮ ᱢᱤᱱᱟᱹᱧᱟ᱾ ᱵᱟᱸᱠᱩᱲᱟ ᱥᱮᱫ ᱨᱮᱜᱮ ᱦᱮᱞᱳ ᱦᱮᱞᱳ ᱦᱮᱞᱳ ᱵᱷᱟᱭ ᱨᱚᱲ ᱵᱟᱝ ᱧᱟᱢᱚᱜ ᱠᱟᱱᱟᱢ ᱦᱮᱞᱳ ᱦᱮᱞᱳ ᱦᱮᱞᱳ ᱦᱮᱞᱳ